ᱦᱮᱞᱳ᱾
ᱦᱮᱸ ᱦᱮᱞᱳ ᱡᱚᱦᱟᱨ ᱜᱮ ᱾
ᱦᱮᱸ ᱡᱚᱦᱟᱨ ᱜᱮ ᱾
ᱛᱚ ᱜᱚᱝᱠᱮ ᱪᱮᱫ ᱞᱮᱠᱟ ᱢᱮᱱᱟᱜ ᱵᱤᱱᱟ?
ᱟᱹᱞᱤᱧ ᱵᱮᱥ ᱜᱮ ᱾ ᱟᱵᱮᱱ ᱜᱮ ᱞᱟᱹᱭ ᱵᱮᱱ?
ᱟᱹᱞᱤᱧ ᱦᱚᱸ ᱜᱚᱝᱠᱮ ᱟᱹᱰᱤ ᱱᱟᱯᱟᱭ ᱜᱮ ᱢᱮᱱᱟᱜ ᱞᱤᱧᱟ ᱾ ᱛᱚ ᱜᱚᱢᱠᱮ ᱚᱲᱟᱜ ᱦᱚᱲ ᱪᱮᱫ ᱞᱮᱠᱟ ᱢᱮᱱᱟᱜ ᱠᱚᱣᱟ ᱛᱟᱦᱚᱞᱮ?
ᱚᱲᱟᱜ ᱦᱚᱲ ᱦᱚᱸ ᱵᱮᱥ ᱜᱮ ᱾ ᱵᱮᱥ ᱜᱮ ᱢᱮᱱᱟᱜ ᱦᱟᱛᱟᱲ ᱠᱚᱣᱟ ᱱᱤᱛ ᱦᱟᱹᱨᱤᱡ ᱫᱚ ᱾
ᱛᱚ ᱜᱚᱝᱠᱮ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛᱚᱜ ᱫᱚ?
ᱱᱤᱛᱚᱝ ᱫᱚ ᱜᱚᱝᱠᱮ ᱱᱚᱜ-ᱚᱭ ᱪᱟᱥᱟ ᱠᱟᱹᱢᱤ ᱠᱚᱜᱮ ᱮᱛᱚᱦᱚᱵ ᱦᱩᱭ ᱠᱟᱱᱟ ᱾
ᱟᱪᱪᱷᱟ ᱟᱪᱪᱷᱟ ᱾
ᱤᱱᱟᱹ ᱜᱮ ᱱᱤᱛ
ᱛᱚ ᱟᱯᱮ ᱥᱮᱫ ᱨᱮ ᱱᱤᱛ ᱦᱚᱸ ᱟᱹᱣᱨᱤ ᱢᱩᱪᱟᱹᱫᱚᱜᱼᱟ ᱜᱚᱝᱠᱮ ᱪᱟᱥ ᱠᱟᱹᱢᱤ ᱫᱚ?
ᱵᱟᱝ ᱟᱞᱮ ᱥᱮᱱ ᱢᱟ ᱱᱤᱛ ᱞᱮ ᱮᱦᱚᱵᱚᱜ ᱠᱟᱱ ᱡᱮ ᱜᱚᱝᱠᱮ ᱦᱮᱸᱪᱮᱫ ᱾
ᱟᱪᱪᱷᱟ ᱟᱪᱪᱷᱟ ᱟᱪᱪᱷᱟ ᱾ ᱟᱞᱮ ᱥᱮᱫ ᱞᱟᱹᱭ ᱞᱮᱠᱷᱟᱱ ᱫᱚ ᱱᱚᱜᱼᱚᱭ ᱜᱚᱝᱠᱮ ᱱᱚᱜ-ᱚᱭ ᱪᱟᱞᱟᱣᱮᱱ ᱱᱤᱭᱟᱹ ᱢᱟᱥ ᱾ ᱢᱟᱱᱮ ᱪᱟᱞᱟᱣ ᱢᱟᱥ ᱫᱚ ᱵᱟᱝ ᱱᱤᱭᱟᱹ ᱢᱟᱥ ᱨᱮᱜᱮ ᱮᱦᱚᱸᱵ ᱞᱮᱱᱟ ᱱᱚ ᱱᱚᱱᱠᱟ ᱯᱩᱭᱞᱩ ᱥᱮᱜ ᱨᱮᱜᱮ ᱾ ᱟᱨ ᱱᱤᱛᱚᱜ ᱱᱚᱜᱼᱚᱭ ᱢᱩᱪᱟᱹᱫ ᱦᱤᱡᱩᱜ ᱠᱟᱱᱟ ᱞᱟᱹᱭ ᱞᱮᱠᱷᱟᱱ ᱫᱚ ᱢᱤᱫ ᱥᱚᱯᱛᱟᱦᱟ ᱜᱟᱱ ᱵᱟᱹᱠᱤ ᱢᱮᱱᱟᱜᱼᱟ ᱾
ᱦᱩᱸ ᱾ ᱟᱞᱮ ᱥᱮᱫ ᱜᱚᱢᱠᱮ ᱵᱚᱞᱮ ᱫᱟᱜ ᱟᱹᱰᱤ ᱛᱟᱭᱚᱢ ᱮ ᱫᱟᱜ ᱠᱟᱜ ᱛᱮ ᱟᱫᱚ ᱚᱱᱟ ᱛᱮ ᱟᱸ ᱱᱮ ᱜᱮ ᱮᱦᱚᱵ ᱦᱳᱭ ᱠᱟᱱᱟ ᱟᱨ ᱟᱯᱷᱚᱨ ᱠᱚᱦᱚᱸ ᱠᱟᱹᱴᱤᱡ ᱠᱟᱹᱴᱤᱡ ᱛᱟᱦᱮᱸ ᱠᱟᱱᱟ ᱾
ᱛᱚ ᱞᱟᱹᱭ ᱞᱮᱠᱷᱟᱱ ᱜᱚᱝᱠᱮ ᱟᱯᱮ ᱥᱮᱫ ᱫᱚ ᱛᱟᱦᱞᱮ ᱱᱚᱜᱼᱚᱭ ᱱᱤᱛᱚᱝ ᱜᱮ ᱢᱟᱱᱮ ᱫᱟᱜ ᱠᱚᱦᱚᱸ ᱚᱱᱠᱟ ᱫᱚ ᱵᱟᱝ ᱦᱩᱭᱩᱜ ᱠᱟᱱ ᱛᱟᱦᱚᱞᱮ ᱵᱟᱝ?
ᱦᱮᱸ ᱾
ᱛᱟᱦᱚᱞᱮ ᱜᱚᱝᱠᱮ ᱦᱩᱲᱩ ᱪᱷᱟ, ᱦᱮᱸ ᱜᱚᱝᱠᱮ ᱞᱟᱹᱭ ᱵᱤᱱ ᱺ
ᱟ ᱱᱤᱛ ᱢᱟ ᱦᱟᱸᱜ ᱵᱟᱭ ᱫᱟᱜ ᱮᱜ ᱠᱟᱱᱟ ᱵᱚᱞᱮ ᱠᱤᱪᱷᱩ ᱫᱤᱱᱮ ᱫᱟᱜ ᱠᱮᱫᱟ ᱩᱥᱠᱮ ᱵᱟᱫᱽ ᱛᱚ ᱫᱟᱜ ᱫᱚ ᱢᱚᱠᱚᱧ ᱠᱟᱜ-ᱟᱭ ᱾ ᱟᱨ ᱵᱚᱞᱮ ᱵᱟᱹᱭᱦᱟᱹᱲ ᱠᱚᱜᱮ ᱠᱷᱟᱹᱞᱤ ᱪᱟᱥ ᱵᱟᱥ ᱦᱩᱭᱩᱜ ᱠᱟᱱᱟ ᱵᱟᱹᱠᱤ ᱪᱮᱛᱟᱱ ᱥᱮᱫ ᱡᱮᱥᱮ ᱵᱟᱹᱫ ᱮᱢᱟᱱ ᱠᱚᱫᱚ ᱚᱱᱟ ᱠᱚᱫᱚ ᱵᱟᱝ ᱦᱩᱭᱩᱜᱼᱟ ᱵᱚᱞᱮ ᱵᱟᱭ ᱫᱟᱜ ᱞᱮᱠᱷᱟᱡ ᱫᱚ ᱾
ᱟᱹᱰᱤ ᱱᱟᱯᱟᱭ ᱠᱟᱛᱷᱟ, ᱛᱟᱦᱚᱞᱮ ᱜᱚᱝᱠᱮ ᱪᱟᱥ ᱠᱟᱹᱢᱤ ᱪᱷᱟᱲᱟ ᱟᱨ ᱡᱟᱦᱟᱱᱟᱜ ᱠᱟᱹᱢᱤ ᱦᱩᱭᱩᱜ ᱠᱟᱱᱟ?
ᱵᱟᱝ ᱜᱮ ᱪᱟᱥ ᱠᱟᱹᱢᱤ ᱪᱷᱟᱲᱟ ᱫᱚ ᱮᱴᱟᱜ ᱠᱟᱹᱢᱤ ᱫᱚ ᱵᱟᱝ ᱦᱩᱭᱩᱜ ᱠᱟᱱᱟ ᱱᱤᱛ ᱫᱚ ᱾
ᱛᱟᱦᱚᱞᱮ ᱥᱮ ᱚᱲᱟᱜ ᱨᱮᱜᱮ ᱱᱤᱛᱚᱝ ᱫᱚ ᱛᱟᱦᱮᱸ ᱠᱟ ᱠᱟᱛᱮᱫ ᱦᱩᱲᱩ ᱠᱚ ᱨᱚᱦᱚᱭ ᱦᱩᱭᱩᱜ ᱠᱟᱱᱟ ᱥᱮᱪᱮᱫ ᱚᱱᱟ ᱠᱚᱨᱮ ᱜᱮ?
ᱦᱮᱸ ᱟᱨ ᱩᱛᱩ ᱛᱮᱭᱟᱜ ᱠᱚ ᱵᱚᱞᱮ ᱞᱟᱜᱟᱣ ᱦᱩᱭᱩᱜ ᱠᱟᱱᱟ ᱾
ᱛᱟᱦᱚᱞᱮ ᱜᱚᱝᱠᱮ ᱟᱯᱮ ᱥᱮᱫ ᱫᱚ ᱪᱮᱫ ᱚᱱᱠᱟ ᱥᱚᱵᱽᱡᱤ ᱠᱚ ᱪᱟᱥ ᱦᱩᱭᱩᱜ ᱠᱟᱱᱟ ᱛᱟᱦᱚᱞᱮ?
ᱟᱞᱮ ᱥᱮᱱ ᱫᱚ ᱴᱟᱢᱟᱴᱚᱨ, ᱵᱮᱸᱜᱟ ᱵᱮᱸᱜᱟᱲ, ᱢᱟᱹᱨᱤᱪ ᱟᱨ ᱵᱷᱤᱱᱰᱤ ᱟᱨ ᱜᱷᱟᱸᱜᱨᱟ ᱠᱚ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱾
ᱟᱨᱠᱷᱟᱭ ᱫᱚ ᱢᱩᱞᱟᱹ ᱪᱟᱥ ᱦᱩᱭᱩᱜ ᱛᱟᱦᱮᱱᱟ ᱚᱱᱟ ᱫᱚ ᱾ ᱟᱹᱰᱤ ᱠᱚᱢ ᱥᱚᱢᱚᱭ ᱨᱮ ᱦᱩᱭᱩᱜᱼᱟ ᱟᱨ ᱡᱚᱞᱫᱤ ᱦᱩᱭᱩᱜᱼᱟ ᱵᱚᱞᱮ
ᱢᱟᱱᱮ ᱱᱚᱣᱟ ᱫᱚ ᱱᱤᱡᱮ ᱛᱮᱯᱮ ᱪᱟᱥ ᱫᱟ ᱥᱮ ᱟᱨᱦᱚᱸ ᱟᱛᱳ ᱠᱚᱨᱮ ᱚᱱᱠᱟ ᱠᱚ ᱪᱟᱥ ᱵᱟᱲᱟᱣ ᱠᱟᱫᱟ
ᱵ ᱚᱚᱱᱤᱡᱮ ᱛᱮᱜᱮ ᱪᱟᱥ ᱦᱩᱭᱩᱜ ᱠᱟᱱᱟ
ᱟᱪᱪᱷᱟ ᱛᱚ ᱱᱟᱯᱟᱭ ᱠᱟᱛᱷᱟ ᱛᱚ ᱟᱞᱮ ᱥᱮᱫ ᱨᱮ ᱞᱟ. ᱭ ᱞᱮᱱᱠᱷᱟᱱ ᱛᱚ ᱱᱚᱣᱟ ᱠᱟᱫᱚ ᱠᱚ ᱪᱟᱥ ᱜᱮᱭᱟ ᱡᱮᱢᱚᱱ ᱥᱚᱵᱽᱡᱤ ᱢᱮᱱᱟᱜᱼᱟ ᱵᱮᱸᱜᱟᱲ ᱟᱹᱞᱩ ᱠᱚ ᱟᱞᱩ ᱫᱚ ᱤᱱᱟᱹ ᱫᱚ ᱟᱞ ᱥᱮ ᱫᱚ ᱵᱟᱝ ᱦᱩᱭᱩᱜᱼᱟ ᱠᱤᱱᱛᱩ ᱵᱟᱠᱚ ᱪᱟ ᱟᱹᱰᱤ ᱠᱚᱢ ᱠᱚ ᱪᱟᱥᱟ ᱠᱤᱱᱛᱩ ᱱᱚᱜᱼᱚᱭ ᱵᱷᱮᱱᱰᱤ ᱛᱟᱯᱚᱨ ᱯᱚᱴᱚᱞ ᱵᱤᱞᱟᱹᱛᱤ ᱱᱤᱭᱟᱹ ᱠᱚᱫᱚ ᱞᱮ ᱞᱮᱠᱷᱟᱱ ᱵᱟᱡᱟᱨ ᱟ. ᱠᱷᱤᱨᱤᱧ ᱞᱟᱹᱜᱤᱫ ᱫᱚ ᱟᱹᱰᱤ ᱠᱚᱢ ᱠᱤᱱᱛᱩ ᱚᱲᱟᱜ ᱞᱟᱹᱜᱤᱫ ᱡᱟᱦᱟᱸ ᱩᱛᱩ ᱛᱮᱭᱟᱜ ᱠᱚ ᱞᱟᱜᱟᱜᱼᱟ ᱚᱱᱟ ᱠᱚᱫᱚ ᱟᱛᱳ ᱨᱮ ᱥᱮ ᱚᱱᱟ ᱠᱩᱰᱟᱹᱢ ᱥᱟᱭᱤᱰ ᱨᱮ ᱚᱲᱟᱜ ᱯᱟᱹᱪᱞᱟᱹ ᱥᱮᱫ ᱨᱮ ᱚᱱᱠᱟ ᱯᱷᱟᱸᱠᱟ ᱛᱟᱦᱮᱱᱟ ᱛᱚ ᱡᱟᱭᱜᱟ ᱠᱚᱨᱮ ᱱᱤᱭᱟᱹ ᱠᱚᱫᱚᱞᱮ ᱪᱟᱥᱟ ᱢᱟᱹᱨᱤᱪ ᱠᱚ ᱡᱟᱦᱟᱸ ᱞᱟᱹᱭ ᱞᱮᱠᱷᱟᱱ ᱵᱟᱡᱟᱨ ᱨᱮ
ᱤᱧᱟᱜ ᱛᱟᱦᱚᱞᱮ ᱱᱤᱡᱮᱨ ᱞᱟᱹᱜᱤᱫ ᱵᱚᱞᱮ ᱡᱮᱢᱚᱱ ᱵᱟᱡᱟᱨ ᱠᱷᱚᱱ ᱠᱤᱨᱤᱧ ᱟᱹᱜᱩ ᱵᱟᱝ ᱦᱩᱭᱩᱜ
ᱟᱪᱪᱷᱟ ᱟᱪᱪᱷᱟ ᱦᱮᱸ ᱮᱠᱫᱚᱢ ᱟᱹᱰᱤ ᱱᱟᱯᱟᱭ ᱠᱟᱛᱷᱟ ᱪᱮᱫᱟᱜ ᱥᱮ ᱱᱤᱭᱟᱹ ᱠᱚᱫᱚ ᱫᱚᱨᱠᱟᱨ ᱠᱟᱱ ᱜᱮᱭᱟ
ᱦᱳᱭ
ᱱᱤᱡᱮᱛᱮ ᱵᱟᱢ ᱪᱷᱩᱴᱟᱹᱣ ᱧᱚᱜ ᱞᱮᱠᱷᱟᱱ ᱱᱚᱣᱟ ᱥᱚᱵᱽᱡᱤ ᱪᱟᱥ ᱠᱚᱨᱮ ᱦᱚᱸ ᱵᱟᱝ ᱜᱟᱱᱚᱜ ᱠᱟᱱᱟ
ᱦᱳᱭ
ᱛᱚ ᱱᱚᱣᱟ ᱠᱚᱫᱚ ᱟᱞᱮᱭᱟᱜ ᱦᱚᱸ ᱢᱮᱱᱟᱜ ᱜᱮᱭᱟ ᱟᱨ ᱡᱟᱦᱟᱸ ᱞᱮᱠᱟᱱ ᱱᱤᱭᱟᱹ ᱠᱚᱦᱚᱸ ᱯᱟᱥᱮᱨᱮ ᱪᱟᱥᱵᱟᱥ ᱢᱟ ᱦᱩᱭᱩᱜ ᱠᱟᱱ ᱜᱮ ᱱᱚᱜ ᱦᱩᱲᱩ ᱠᱚᱫᱚ ᱟᱞᱮ ᱫᱚ ᱦᱩᱭ ᱱᱟ ᱨᱚᱦᱚᱭ ᱠᱮᱫᱟᱞᱮ ᱛᱚ ᱤᱱᱟᱹ ᱱᱤᱛᱚᱜ ᱫᱚ ᱱᱚᱜᱼᱚ ᱱᱤᱭᱟᱹ ᱡᱟᱦᱟᱸ ᱵᱤᱱ ᱞᱟᱹᱭ ᱠᱮᱫ ᱥᱚᱵᱡᱤ ᱠᱚ ᱪᱟᱥ ᱤᱱᱟᱹ ᱨᱮᱜᱮ ᱪᱷᱩᱴᱟᱹᱣ ᱦᱩᱭᱠᱟᱱᱟ ᱛᱚ ᱞᱟᱹᱭᱮᱫ ᱟᱭ ᱚᱲᱟᱜ ᱦᱚᱲ ᱠᱚ ᱞᱟᱹᱭᱟ ᱡᱮ ᱵᱟᱝ ᱫᱩᱲᱩᱵ ᱠᱟᱛᱮᱜ ᱱᱤᱭᱟᱹ ᱠᱚ ᱠᱟᱹᱴᱤᱡ ᱠᱟᱹᱢᱤ ᱧᱚᱜ ᱞᱮᱠᱷᱟᱱ ᱱᱟᱯᱟᱭ ᱠᱚᱜ ᱠᱚᱣᱟ ᱟᱫᱚ ᱠᱚ ᱴᱷᱤᱠ ᱜᱮᱭᱟ ᱟᱪᱪᱷᱟ ᱛᱟᱦᱞᱮ ᱱᱤᱭᱟᱹ ᱦᱚᱸ ᱨᱚᱦᱚᱭ ᱠᱟᱜ ᱦᱩᱭᱩᱜᱼᱟ ᱫᱟᱨᱮ ᱠᱚ ᱡᱟᱦᱟᱸ ᱞᱟᱹᱭ ᱞᱮᱠᱷᱟᱱ ᱢᱟᱹᱨᱤᱪ ᱫᱟᱨᱮ ᱠᱚ ᱢᱮᱱᱟᱜᱼᱟ ᱵᱤᱞᱟ. ᱛᱤ ᱫᱟᱨᱮ
ᱦᱚᱭ
ᱟᱫᱚ ᱱᱚᱜᱼᱚ ᱱᱤᱭᱟᱹ ᱠᱚᱜᱮ ᱱᱤᱛᱚᱝ ᱫᱚ ᱠᱟᱹᱢᱤ ᱦᱩᱭᱩᱜ ᱠᱟᱱᱟ
ᱟᱪᱪᱷᱟ
ᱛᱚ ᱜᱚᱝᱠᱮ ᱟᱵᱮᱱᱟᱜ ᱫᱚ ᱛᱟᱦᱚᱞᱮ ᱚᱞᱚᱜ ᱡᱤᱭᱚᱱ ᱫᱚ ᱛᱟᱦᱚᱞᱮ ᱠᱚᱢᱯᱞᱤᱴ ᱠᱟᱱᱟ ᱥᱮ ᱪᱮᱫ
ᱵᱟᱝ ᱠᱚᱢᱯᱞᱤᱴ ᱠᱟᱱᱟ ᱚᱞᱚᱜ ᱡᱤᱭᱚᱱ ᱪᱟᱞᱟᱜ ᱠᱟᱱ ᱛᱟᱹᱞᱤᱧᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱟᱦᱞᱮ ᱟᱵᱮᱱ ᱫᱚ ᱜᱚᱝᱠᱮ ᱛᱟᱦᱞᱮ ᱵᱟᱝᱞᱟ ᱢᱤᱰᱤᱭᱟᱢ ᱛᱮᱵᱮᱱ ᱯᱟᱲᱦᱟᱜ ᱠᱟᱱᱟ ᱥᱮ ᱪᱮᱫ
ᱵᱟᱝ ᱟᱹᱞᱤᱧ ᱫᱚ ᱦᱤᱱᱫᱤ ᱢᱤᱰᱤᱭᱟᱢ ᱛᱮ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱪᱮᱫᱟᱜ ᱥᱮ ᱱᱚᱣᱟ ᱦᱚᱸ ᱟᱹᱰᱤ ᱱᱟᱯᱟᱭ ᱠᱟᱱ ᱜᱮᱭᱟ ᱦᱤᱱᱫᱤ ᱢᱤᱰᱤᱭᱟᱢ ᱛᱮ ᱯᱟᱲᱦᱟᱜ
ᱟᱞᱮᱥᱮᱱ ᱫᱚ ᱵᱟᱝᱞᱟ ᱢᱤᱰᱤᱭᱟᱢ ᱫᱚ ᱵᱟᱝᱠᱚ ᱯᱟᱲᱦᱟᱜ ᱛᱟᱦᱮᱱᱟ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ
ᱟᱞᱮ ᱥᱮᱱ ᱫᱚ ᱦᱤᱱᱫᱤ ᱢᱤᱰᱤᱭᱟᱢ ᱟᱨ ᱥᱟᱱᱛᱟᱞᱤ ᱵᱚᱞᱮ ᱚᱱᱟᱜᱮ
ᱟᱪᱪᱷᱟ ᱟᱪᱪᱷᱟ ᱛᱟᱦᱞᱮ ᱜᱚᱢᱠᱮ ᱟᱯᱮ ᱥᱮᱫ ᱫᱚ ᱛᱟᱦᱞᱮ ᱥᱟᱱᱛᱟᱲᱤ ᱛᱮ ᱚᱱᱛᱮ ᱤᱛᱩᱱ ᱟᱥᱲᱟ ᱠᱚ ᱤᱥᱠᱩᱞ ᱠᱚᱫᱚ ᱢᱮᱱᱟᱜ ᱜᱮᱭᱟ ᱛᱟᱦᱞᱮ
ᱦᱮᱸ ᱵᱤᱥᱮᱥ ᱵᱚᱞᱮ ᱟᱭᱢᱟ ᱫᱚ ᱵᱟᱹᱱᱩᱜᱼᱟ ᱢᱮᱱᱠᱷᱟᱱ ᱢᱮᱱᱟᱜ ᱜᱮᱭᱟ ᱠᱤᱪᱷᱩ ᱠᱤᱪᱷᱩ ᱡᱟᱭᱜᱟ ᱨᱮ
ᱟᱪᱪᱷᱟ ᱟᱹᱰᱤ ᱱᱟᱯᱟᱭ ᱠᱟᱛᱷᱟ ᱛᱚ ᱞᱟᱹᱭ ᱞᱮᱠᱷᱟᱱ ᱟᱞᱮᱥᱮᱜ ᱦᱚᱸ ᱢᱮᱱᱟᱜ ᱫᱚ ᱢᱮᱱᱟᱜ ᱜᱮᱭᱟ ᱠᱤᱱᱛᱩ ᱚᱸᱰᱮ ᱫᱚ ᱟᱞᱮ ᱚᱸᱰᱮ ᱟᱹᱛᱩ ᱠᱷᱚᱱ ᱚᱱᱠᱟ ᱫᱩ ᱠᱤᱞᱳᱢᱤᱴᱟᱨ ᱡᱟᱹᱥᱛᱤ ᱡᱷᱟᱹᱞ ᱫᱚ ᱟᱫᱚ ᱚᱸᱰᱮ ᱠᱚ ᱠᱷᱩᱞᱟᱹᱣ ᱠᱟᱫᱟ ᱠᱚ ᱱᱤᱭᱟᱹ ᱫᱷᱟᱣ ᱞᱮ ᱞᱮᱠᱷᱟᱱ ᱱᱤᱭᱟᱹ ᱵᱚᱪᱷᱚᱨ ᱱᱚᱜ-ᱚᱭ ᱯᱳᱭᱞᱳ ᱡᱟᱱᱩᱣᱟᱨᱤ ᱠᱷᱚᱱᱜᱮ ᱞᱟᱦᱟ ᱛᱮ ᱛᱟᱦᱮᱸ ᱠᱟᱱᱟ ᱠᱤᱪᱷᱩ ᱥᱴᱚᱯ ᱛᱟᱞᱟ ᱢᱟᱞᱟ ᱨᱮ ᱥᱴᱚᱯ ᱛᱟᱦᱮᱸ ᱠᱟᱱᱟ ᱚᱝᱠᱟ ᱯᱟᱹᱴᱷᱩᱣᱟᱹ ᱠᱚ ᱵᱟᱠᱚ ᱧᱟᱢᱚᱜ ᱠᱟᱱ ᱛᱟᱦᱮᱸ ᱱᱟᱥᱮ ᱜᱤᱫᱽᱨᱟᱹ ᱠᱩ ᱚᱝᱠᱟ ᱵᱟᱝᱞᱟ ᱢᱤᱰᱤᱭᱟᱢ ᱛᱮᱠᱚ ᱯᱟᱲᱦᱟᱜ ᱠᱟᱛᱷᱟ ᱛᱚ ᱟᱯᱮ ᱥᱮᱜ ᱢᱟ ᱦᱤᱱᱫᱤ ᱟᱞᱮ ᱥᱮᱫ ᱫᱚ ᱵᱟᱝᱞᱟ ᱟᱫᱚ ᱚᱝᱠᱟ ᱠᱚ ᱪᱟᱞᱟᱜ ᱠᱟᱱ ᱛᱟᱦᱮᱱᱟ ᱥᱮᱛᱟᱜ ᱨᱮᱜᱮ ᱚᱝᱠᱟ ᱤᱥᱠᱩᱞ ᱦᱩᱭᱩᱜ ᱠᱟᱱ ᱛᱟᱦᱮᱱᱟ ᱛᱚ ᱱᱮᱛᱟᱨ ᱫᱚ ᱫᱚᱥᱴᱟ ᱜᱚᱫᱟ ᱠᱚᱛᱚ ᱚᱱᱟ ᱵᱟᱠᱚ ᱞᱟᱹᱭᱟ ᱠᱤᱪᱷᱩ ᱜᱚᱨᱚᱵᱚᱢ ᱫᱤᱱ ᱦᱤᱞᱳᱜ ᱫᱚ ᱥᱮᱛᱟᱜ ᱨᱮᱠᱚ ᱠᱚᱨᱟᱣᱟ ᱪᱟᱜ ᱥᱮ ᱦᱟᱱᱛᱮ ᱫᱚᱥᱴᱟ ᱠᱷᱚᱱ ᱮᱠᱴᱟ ᱫᱷᱟᱨᱤᱜ ᱠᱷᱚᱱ ᱪᱟᱴᱴᱟ ᱫᱷᱟᱨᱤᱜ ᱠᱚ ᱯᱟᱲᱟᱣ ᱠᱚᱠᱷᱟᱱ ᱥᱤᱛᱩᱝ ᱞᱟᱜᱟᱜ ᱟᱛᱚ
ᱦᱳᱭ ᱚᱱᱛᱮ ᱫᱚ ᱟᱭᱢᱟ ᱥᱤᱛᱩᱝ
ᱚᱱᱟ ᱠᱷᱟᱹᱛᱤᱨ ᱛᱮ ᱚᱝᱠᱟ ᱢᱚᱨᱱᱤᱝ ᱠᱚ ᱠᱞᱟᱥᱮᱜ ᱠᱚ ᱛᱟᱦᱮᱸᱱᱟ ᱟᱫᱚ ᱚᱝᱠᱟᱜᱮ ᱚᱯᱷ ᱛᱟᱦᱮᱸ ᱠᱟᱱᱟ ᱚᱝᱠᱟ ᱦᱚᱲ ᱤᱥᱠᱩᱞ ᱵᱚᱞᱛᱮ ᱜᱮᱞᱮ ᱚᱱᱮ ᱡᱟᱦᱟᱸ ᱟᱵᱚᱣᱟᱜ ᱟᱲᱟᱝ ᱛᱮᱠᱚ ᱯᱟᱲᱦᱟᱜ ᱠᱟᱱ ᱛᱟᱦᱮᱱ
ᱦᱳᱭ
ᱟᱫᱚ ᱚᱱᱟ ᱠᱷᱟᱹᱛᱤᱨ ᱛᱮ ᱱᱤᱛᱳᱝ ᱫᱚ ᱱᱤᱝᱠᱟ ᱫᱚᱥᱴᱟ ᱠᱷᱚᱱ ᱮᱦᱚᱵ ᱟᱨᱟᱢᱵᱚ ᱠᱟᱱ ᱛᱮ ᱵᱟᱝᱞᱟ ᱢᱤᱰᱤᱭᱟᱢ ᱛᱚ ᱱᱤᱛᱚᱝ ᱫᱚ ᱟᱞᱮ ᱱᱚᱣᱟ ᱟᱵᱚᱣᱟᱜ ᱟᱲᱟᱝ ᱛᱮ ᱡᱟᱦᱟᱸ ᱛᱮᱠᱚ ᱯᱟᱲᱦᱟᱜ ᱠᱟᱱ ᱫᱚ ᱚᱞ ᱪᱤᱠᱤ ᱛᱮ ᱛᱚ ᱱᱤᱛᱚᱜ ᱫᱚ ᱥᱮᱛᱟᱜ ᱨᱮ ᱦᱩᱭᱩᱜ ᱠᱟᱱᱟ ᱚᱱᱟ ᱫᱚ ᱚᱱᱟ ᱫᱚ ᱫᱚᱥᱴᱟ ᱫᱷᱟᱹᱨᱤᱜ ᱥᱟᱲᱮ ᱱᱚᱴᱟ ᱫᱷᱟᱹᱨᱤᱡ ᱠᱚ ᱪᱷᱩᱴᱤᱭᱮᱜ ᱠᱚᱣᱟ ᱦᱟᱸᱰᱮ ᱡᱮᱢᱚᱱ ᱵᱟᱝᱞᱟ ᱢᱤᱰᱤᱭᱟᱢ ᱤᱥᱠᱩᱞ ᱛᱮᱠᱚ ᱥᱮᱱ ᱫᱟᱲᱮᱭᱟᱜ ᱢᱟ ᱚᱸᱰᱮ ᱛᱚ ᱥᱟᱲᱮ ᱫᱚᱥᱴᱟ ᱨᱮ ᱪᱟᱞᱟᱣ ᱦᱳᱭᱳᱜ ᱟᱛᱚ ᱤᱥᱠᱩᱞ ᱚᱸᱰᱮ ᱦᱚᱸ ᱥᱟᱲᱮ ᱫᱚᱥᱴᱟ ᱨᱮ ᱢᱟᱱᱮ ᱥᱮᱴᱮᱨ ᱠᱟᱛᱮᱜ ᱠᱚ ᱯᱟᱨᱛᱷᱟᱱᱟ ᱦᱚᱪᱚᱭᱮᱜ ᱠᱚᱣᱟ ᱛᱚ ᱚᱱᱠᱟ ᱢᱤᱫᱴᱮᱱ ᱱᱤᱭᱚᱢ ᱞᱮᱠᱟ ᱠᱚ ᱠᱚᱨᱟᱣ ᱠᱮᱫᱟ ᱛᱟ ᱯᱚᱨᱮᱱᱟᱜ ᱠᱤᱪᱷᱩ ᱯᱟᱹᱴᱷᱩᱣᱟᱹ ᱠᱚ ᱯᱟᱲᱦᱟᱜ ᱠᱟᱱᱟ ᱟᱵᱚᱣᱟᱜ ᱱᱚᱣᱟ ᱥᱟᱱᱛᱟᱲ ᱢᱤᱰᱤᱭᱟᱢ ᱛᱮ ᱢᱟᱱᱮ ᱚᱞ ᱪᱤᱠᱤ ᱛᱮ ᱛᱚ ᱜᱚᱝᱠᱮ ᱟᱯᱮ ᱥᱮᱜ ᱫᱚ ᱟᱹᱰᱤ ᱫᱤᱱ ᱠᱷᱚᱱ ᱜᱮ ᱢᱮᱱᱟᱜᱼᱟ ᱥᱮ ᱛᱤᱱᱟᱹᱜ ᱫᱤᱱ ᱦᱩᱭ ᱱᱟ ᱢᱤᱫ ᱵᱚᱪᱷᱚᱨ ᱥᱮ ᱵᱟᱨ ᱵᱚᱪᱷᱚᱨ ᱜᱟᱱ
ᱵᱟᱝ ᱟᱞᱮ ᱥᱮᱱ ᱫᱚ ᱥᱟᱱᱛᱟᱞᱤ ᱛᱮᱫᱚ ᱟᱹᱰᱤ ᱫᱤᱱ ᱠᱷᱚᱱ ᱜᱮ ᱢᱮᱱᱟᱜᱼᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱟᱯᱮ ᱥᱮᱜ ᱦᱚᱸ ᱢᱮᱱᱟᱜᱼᱟ ᱟᱹᱰᱤ ᱱᱟᱯᱟᱭᱤᱧ ᱵᱩᱡᱷᱟᱹᱣ ᱠᱮᱫᱟ ᱵᱟᱰᱟᱭ ᱫᱩᱧ ᱵᱟᱰᱟᱭ ᱜᱮᱭᱟ ᱥᱮ ᱡᱚᱛᱚ ᱢᱟᱱᱮ ᱡᱚᱛᱚ ᱡᱟᱭᱜᱟ ᱨᱮᱜᱮ ᱢᱮᱱᱟᱜᱼᱟ
ᱦᱳᱭ
ᱛᱚ ᱱᱚᱣᱟ ᱟᱸᱡᱚᱢ ᱠᱟᱛᱮ ᱟᱹᱰᱤ ᱱᱟᱯᱟᱭᱤᱧ ᱵᱩᱡᱷᱟᱹᱣ ᱠᱮᱫᱟ ᱡᱮ ᱱᱚᱱᱛᱮ ᱨᱮᱦᱚᱸ ᱢᱮᱱᱟᱜᱼᱟ ᱥᱮ ᱡᱚᱛᱚ ᱡᱟᱭᱜᱟ ᱨᱮ ᱛᱟᱦᱮᱸᱱ ᱢᱟ ᱟᱹᱰᱤ ᱱᱟᱯᱟᱭᱚᱜᱼᱟ ᱥᱮ ᱜᱚᱝᱠᱮ
ᱦᱮᱸ ᱟᱨ ᱡᱚᱛᱚ ᱦᱚᱲ ᱜᱮ ᱡᱮᱢᱚᱱ ᱵᱚᱱ ᱥᱮᱪᱮᱫᱚᱜ ᱵᱚᱞᱮ ᱟᱵᱚᱣᱟᱜ ᱟᱲᱟᱝ ᱥᱮ ᱟᱵᱚᱣᱟᱜ ᱚᱞ ᱠᱚᱵᱩᱱ ᱧᱮᱞ ᱥᱮᱬᱟᱭ ᱢᱟ ᱡᱮᱞᱮᱠᱟ ᱮᱴᱟᱜ ᱡᱮᱭᱥᱮ ᱮᱸ ᱢᱩᱥᱞᱟᱹ ᱠᱚᱵᱚᱱ ᱧᱮᱞ ᱠᱚᱣᱟ ᱩᱱᱠᱩᱫᱚ ᱟᱠᱚᱣᱟᱜ ᱛᱮᱫᱚ ᱮᱴᱟᱜᱟᱜ ᱛᱮ ᱵᱚᱞᱮ ᱠᱚ ᱵᱟᱲᱟᱭ ᱟᱨ ᱵᱟᱠᱚ ᱵᱟᱲᱟᱭ ᱞᱮᱠᱤᱱ ᱟᱠᱚᱣᱟᱜ ᱡᱟᱦᱟᱸ ᱠᱟᱱᱟ ᱚᱱᱟ ᱫᱚᱠᱚ ᱵᱟᱲᱟᱭ ᱛᱮᱦᱚᱸ ᱠᱚ ᱵᱟᱲᱟᱭ ᱦᱚᱪᱚ ᱠᱩ ᱜᱮᱭᱟ ᱜᱤᱫᱽᱨᱟᱹ ᱵᱚᱞᱮ
ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱥᱮ ᱟᱠᱚᱣᱟᱜ ᱟᱠᱚᱣᱟᱜ ᱠᱚ ᱯᱟᱲᱦᱟᱜ ᱠᱟᱱᱟ ᱟᱵᱚ ᱟᱵᱚᱣᱟᱜ ᱵᱚᱱ ᱯᱟᱲᱦᱟᱜ ᱠᱟᱱᱟ ᱱᱚᱸᱰᱮ ᱫᱚ ᱪᱮᱫ ᱦᱚᱸ ᱚᱱᱠᱟ ᱫᱚ ᱵᱟᱝ ᱪᱤᱠᱟᱹᱣ ᱠᱟᱱᱟ, ᱟᱵᱚᱣᱟᱜ ᱱᱤᱡᱮᱨᱟᱜ ᱵᱚᱱ ᱪᱤᱫ ᱤᱫᱟ ᱥᱮ ᱵᱚᱱᱼᱼ ᱱᱤᱡᱮᱨᱟᱜ ᱵᱩᱱ ᱵᱟᱲᱟᱭ ᱧᱟᱢ ᱮᱫᱟ ᱟᱵᱚᱣᱟᱜ ᱟᱹᱨᱤᱪᱟᱹᱞᱤ ᱠᱚ, ᱟᱠᱚᱣᱟᱜ ᱟᱠᱚᱣᱟᱜ ᱟᱹᱨᱤᱪᱟᱹᱞᱤᱼᱼ ᱠᱚ ᱵᱟᱲᱟᱭ ᱧᱟᱢ ᱫᱟ ᱾ ᱛᱚ ᱚᱱᱟ ᱥᱟᱶᱛᱮ ᱦᱚᱸ ᱡᱟᱦᱟᱸ ᱵᱮᱱ ᱞᱟᱹᱭ ᱠᱮᱫᱟ ᱡᱮ ᱦᱤᱱᱫᱤ ᱢᱤᱰᱤᱭᱟᱢ ᱛᱮᱦᱚᱸ ᱢᱮᱱᱟᱜᱼᱟ ᱚᱱᱟ ᱦᱚᱸ ᱫᱚᱨᱠᱟᱨ ᱠᱟᱱ ᱜᱮᱭᱟ ᱚᱱᱟ ᱦᱚᱸ ᱵᱟᱝᱟ ᱡᱮ ᱵᱟᱝᱟ ᱾ ᱢᱟᱱᱮ ᱞᱟᱹᱭ ᱞᱮᱠᱷᱟᱱ ᱡᱚᱛᱚ ᱜᱤ ᱥᱮᱬᱟ ᱫᱚᱨᱠᱟᱨᱚᱜ ᱠᱟᱱᱟ ᱾ ᱤᱧ ᱥᱮᱫ, ᱢᱟᱱᱮ ᱟᱹᱞᱤᱧ ᱫᱚᱞᱤᱧ ᱞᱟᱹᱭᱫᱟ ᱦᱮᱸ ᱟᱹᱰᱤ ᱱᱟᱯᱟᱭ ᱠᱟᱛᱷᱟ ᱾ ᱛᱚᱻ ᱚᱜᱼᱼ ᱚᱸᱰᱮ ᱚᱱᱠᱟ ᱵᱮᱱ ᱧᱮᱞ ᱟᱠᱟᱫ ᱠᱚᱣᱟ ᱢᱟᱱᱮ ᱛᱤᱱᱟᱹᱜ ᱜᱟᱱ ᱢᱟᱪᱮᱫ ᱢᱮᱱᱟᱜ ᱠᱚᱣᱟ ᱟᱯᱮ ᱚᱸᱰᱮ ᱥᱮ ᱛᱤᱱᱟᱹᱜ ᱜᱟᱱᱼᱼ ᱜᱤᱫᱽᱨᱟᱹ ᱢᱮᱱᱟᱜ ᱠᱚᱣᱟ ᱚᱱᱠᱟ ᱵᱤᱱ ᱞᱟᱹᱭ ᱫᱟᱲᱮᱭᱟᱜᱼᱟ ᱠᱤ? ᱡᱟᱦᱟᱸᱭᱥ ᱮᱢᱟ ᱯᱮᱭᱟ ᱚᱱᱟ ᱟᱹᱛᱩ ᱨᱮ ᱥᱮ ᱮᱴᱟᱜ ᱡᱟᱭᱜᱟ ᱨᱮ ᱚᱱᱠᱟᱼᱼ ᱤᱥᱠᱩᱞ ᱢᱮᱱᱟᱜᱼᱟ ᱦᱚᱲ ᱤᱥᱠᱩᱞ, ᱢᱟᱪᱮᱫ ᱛᱤᱱᱟᱹᱜ ᱢᱮᱱᱟᱜ ᱠᱚᱣᱟ ᱴᱤᱪᱟᱨ?
ᱢᱮᱱᱟᱜ ᱠᱚᱜᱮᱭᱟ ᱯᱮᱭᱟ ᱯᱚᱱᱭᱟ ᱾
ᱟᱪᱪᱷᱟ ᱟᱪᱪᱷᱟ ᱾ ᱛᱚ ᱟᱞᱮ ᱥᱮᱫ ᱞᱟᱹᱭ ᱞᱮᱠᱷᱟᱱ ᱫᱚ ᱚᱱᱠᱟ ᱴᱤᱪᱟᱨ ᱫᱚ ᱵᱟᱹᱱᱩᱜ ᱠᱚᱣᱟ ᱠᱤᱱᱛᱩ ᱢᱮᱱᱟᱜ ᱫᱚ ᱢᱟᱱᱮ ᱰᱷᱮᱨ ᱫᱚ ᱵᱟᱹᱱᱩᱜ ᱠᱚᱣᱟ ᱱᱚᱝᱠᱟ ᱯᱮᱭᱟ ᱢᱮᱱᱟᱜ ᱠᱚᱣᱟ ᱾ ᱟᱨᱼᱼ
ᱦᱚᱭ ᱾
ᱚᱱᱟ ᱠᱷᱟᱹᱛᱤᱨ ᱛᱮ ᱱᱤᱛᱚᱜ ᱫᱚ ᱠᱩ ᱯᱟᱼᱼ ᱩᱱ ᱫᱚᱠᱚ ᱛᱟᱦᱮᱸ ᱠᱟᱱᱟ ᱠᱚᱢ ᱧᱚᱜ ᱜᱮ ᱯᱮᱭᱟ ᱜᱮᱠᱚ ᱛᱟᱦᱮᱸ ᱠᱟᱱᱟ ᱛᱚᱠᱷᱚᱱ ᱫᱚᱼᱼ ᱜᱤᱫᱽᱨᱟᱹ ᱫᱚ ᱯᱟᱲᱦᱟᱣ ᱜᱤᱫᱽᱨᱟᱹ ᱫᱚ ᱠᱚᱢ ᱠᱚ ᱛᱟᱦᱮᱸ ᱠᱟᱱᱟ ᱚᱱᱠᱟ ᱛᱤᱨᱤᱥ ᱡᱚᱱ ᱜᱟᱱ, ᱱᱤᱛᱚᱝ ᱫᱚᱠᱚ ᱦᱩᱭᱱᱟ ᱥᱟᱴ ᱡᱚᱱ ᱜᱟᱱ ᱾ ᱪᱮᱫᱟᱜ ᱥᱮ ᱡᱚᱠᱷᱚᱱ ᱵᱟᱰᱟᱭ ᱧᱟᱢ ᱠᱮᱫᱟ ᱠᱚ ᱡᱮ ᱵᱟᱝᱟ ᱟᱵᱚᱣᱟᱜᱼᱼ ᱟᱲᱟᱝ ᱛᱮᱦᱚᱸ ᱯᱟᱲᱦᱟᱣ ᱫᱚ ᱟᱹᱰᱤ ᱡᱟᱹᱨᱩᱲᱟᱜ ᱠᱟᱱᱟ ᱥᱮ, ᱟᱹᱰᱤ ᱞᱟᱹᱠᱛᱤᱭᱟᱱ ᱠᱟᱱᱟ ᱾ ᱛᱚ ᱚᱱᱟ ᱠᱷᱟᱹᱛᱤᱨ ᱛᱮ ᱟᱹᱰᱤᱜᱟᱱᱼᱼ ᱟᱛᱩ ᱠᱚᱨᱮ ᱠᱚ ᱚᱱᱠᱟ ᱠᱚ ᱵᱟᱰᱟᱭ ᱧᱟᱢ ᱠᱮᱫ ᱛᱮᱠᱚ ᱢᱮᱛᱟᱜ ᱠᱚᱣᱟ ᱡᱮ ᱟᱵᱚᱣᱟᱜ ᱟᱲᱟᱝ ᱛᱮᱼᱼ ᱯᱟᱲᱦᱟᱣ ᱦᱚᱸ ᱠᱚᱭ ᱫᱤᱠᱠᱟᱹᱛ ᱫᱚ ᱵᱟᱹᱱᱩᱜᱼᱟ ᱟᱹᱰᱤ ᱱᱟᱯᱟᱭ ᱠᱟᱱᱟ ᱾ ᱪᱮᱫᱟᱜ ᱥᱮ ᱱᱚᱜᱼᱚ ᱱᱚᱝᱠᱟ ᱟᱵᱚ ᱥᱚᱨᱦᱟᱭ ᱠᱚᱨᱮᱼᱼ ᱱᱚᱝᱠᱟ ᱡᱟᱦᱟᱸ ᱱᱟᱜ ᱥᱤᱨᱮᱧ ᱢᱮᱱᱟᱜᱼᱟ ᱥᱮ ᱢᱤᱫᱴᱮᱱ ᱵᱤᱱᱛᱤ ᱵᱟᱸᱠᱷᱮᱬ ᱠᱚ ᱢᱮᱱᱟᱜᱼᱟ ᱾ ᱛᱚ ᱩᱱᱤ ᱦᱚᱸᱛᱚ ᱵᱟᱰᱟᱭ ᱫᱚᱨᱠᱟᱨ ᱠᱟᱱᱟ ᱡᱮ ᱱᱚᱣᱟ ᱫᱚ ᱚᱠᱟ ᱠᱷᱚᱱ ᱦᱮᱡ ᱮᱱᱟ ᱪᱮᱫ ᱞᱮᱠᱟᱛᱮ ᱱᱚᱣᱟᱫᱚ ᱠᱩᱼᱼ ᱢᱟᱱᱮ ᱱᱚᱜᱼᱚᱭ ᱡᱮ ᱯᱩᱡᱟᱹ ᱠᱚᱨᱮ, ᱵᱚᱸᱜᱟ ᱵᱩᱨᱩ ᱠᱚᱨᱮ ᱠᱚ ᱞᱟᱹᱭ ᱵᱟᱲᱟᱭ ᱮᱫᱟᱼᱼ ᱛᱚ ᱱᱚᱣᱟ ᱫᱚ ᱟᱵᱚᱣᱟᱜ ᱟᱲᱟᱝ ᱛᱮ ᱥᱮᱼᱼ ᱢᱟᱱᱮ ᱯᱚᱛᱚᱵ ᱠᱚᱨᱮ ᱜᱮ ᱢᱮᱱᱟᱜᱼᱟ ᱱᱤᱭᱟᱹ ᱠᱚᱫᱚ ᱟᱨᱠᱤ ᱱᱤᱭᱟᱹ ᱞᱟᱹᱭ ᱞᱮᱠᱷᱟᱱ ᱥᱮ ᱜᱚᱢᱠᱮ ᱢᱟᱱᱮ ᱵᱳᱭ ᱠᱚᱨᱮ ᱾
ᱦᱳᱭ ᱟᱹᱰᱤ ᱡᱚᱛᱷᱟᱛ ᱵᱮᱱ ᱞᱟᱹᱭᱮᱫ ᱠᱟᱱᱟ ᱾ ᱦᱮᱸ ᱟᱨ ᱱᱚᱣᱟ ᱦᱚᱸ ᱠᱟᱱᱟ ᱵᱚᱞᱮ ᱟᱵᱚ ᱵᱚᱞᱮᱼᱼ ᱟᱵᱚ ᱥᱟᱱᱛᱟᱲᱤ ᱛᱮᱵᱚᱱ ᱯᱟᱲᱦᱟᱜ ᱠᱷᱟᱡ ᱫᱚ ᱟᱵᱚᱣᱟᱜᱼᱼ ᱵᱚᱞᱮ ᱵᱚᱱ ᱪᱮᱫᱟ ᱥᱮ ᱵᱚᱱ ᱥᱮᱬᱟᱭᱟ ᱾
ᱦᱮᱸ ᱾
ᱟᱨ ᱮᱴᱟᱜᱟᱜ ᱵᱚᱱ ᱯᱟᱲᱦᱟᱜ ᱠᱷᱟᱱ ᱫᱚ ᱮᱴᱟᱜ ᱦᱚᱲᱟᱜ ᱵᱚᱱ ᱪᱤᱫᱟ ᱥᱮ ᱪᱮᱫ ᱞᱮᱠᱟ ᱵᱤᱱ ᱢᱮᱱᱚᱪᱚ ᱮᱫᱟ?
ᱦᱮᱸᱼᱦᱮᱸ ᱪᱟᱜ ᱥᱮᱼᱼ ᱤᱧ ᱫᱚ ᱱᱤᱭᱟᱹᱧ ᱞᱟᱹᱭᱪᱚ ᱡᱮ ᱵᱟᱝᱟ ᱟᱵᱩᱣᱟᱜ ᱛᱮᱵᱚᱱ ᱯᱟᱲᱦᱟᱜ ᱠᱷᱟᱱ ᱫᱚᱼᱼ ᱮᱴᱟᱜ ᱟᱜ ᱡᱟᱦᱟᱸ ᱠᱚ ᱦᱩᱭᱩᱜ ᱠᱟᱱᱟ, ᱡᱮᱞᱮᱠᱟ ᱞᱟᱹᱭ ᱞᱮᱠᱟᱱᱼᱼ ᱢᱮᱞᱟ ᱠᱩ ᱤᱱᱟᱹᱜ ᱩᱱᱟ ᱠᱚᱨᱮ ᱢᱟᱱᱮ ᱟᱹᱰᱤ ᱠᱚᱢ ᱵᱩᱱᱼᱼ ᱥᱮᱱᱚᱜᱼᱟ ᱡᱩᱫᱤ ᱵᱩ ᱵᱟᱰᱟᱭ ᱞᱮᱠᱷᱟᱱ ᱟᱵᱚᱣᱟᱜ ᱱᱚᱣᱟ ᱛᱮ ᱾ ᱟᱨ ᱵᱟᱠᱚᱼᱼ ᱯᱟᱲᱦᱟᱜ ᱠᱷᱟᱱ ᱢᱟ ᱟᱹᱰᱤ ᱜᱟᱱ ᱜᱤᱠᱩ ᱞᱟᱹᱭᱟ ᱠᱚ ᱦᱮᱭ ᱱᱚᱣᱟ ᱫᱚ ᱪᱮᱫ ᱠᱟᱱᱟ ᱵᱟᱝ ᱠᱟᱱᱟ ᱪᱟᱞᱟᱣᱱᱟ ᱚᱱᱟ ᱨᱮᱼᱼ ᱥᱮᱞᱮᱜ ᱮᱱᱟᱭ ᱾ ᱛᱚ ᱜᱚᱝᱠᱮᱼᱼ ᱟᱵᱤᱱ ᱥᱟᱞᱟᱜ ᱱᱚᱜᱼᱚ ᱱᱤᱭᱟᱹ ᱠᱷᱟᱴᱚ ᱢᱟᱪᱷᱟ ᱨᱚᱲ ᱠᱟᱛᱮ ᱟᱹᱰᱤ ᱱᱟᱯᱟᱭ ᱞᱤᱝ ᱵᱩᱡᱷᱟᱹᱣ ᱠᱮᱫᱟ ᱾
ᱦᱳᱭ ᱟᱹᱞᱤᱧ ᱦᱚᱸ ᱟᱵᱮᱱ ᱥᱟᱶ